ᱦᱮᱸ ᱡᱚᱦᱟᱨ ᱜᱮ ᱦᱮᱸ ᱡᱚᱦᱟᱨ ᱡᱚᱦᱟᱨ ᱜᱮ ᱾
ᱛᱚᱦᱚᱞᱮ ᱪᱮᱫ ᱞᱮᱠᱟ ᱨᱚᱲ ᱟᱸᱡᱚᱢᱚᱜ ᱠᱟᱱ ᱛᱞᱤᱧᱟ ᱱᱟᱯᱟᱭ ᱜᱮ ᱟᱸᱡᱚᱢ ᱠᱟᱱᱟ ᱛᱚ ᱴᱷᱟᱢ ᱴᱷᱟᱢ?
ᱦᱮᱸ ᱜᱚᱝᱠᱮ ᱴᱷᱟᱢ ᱼ ᱴᱷᱟᱢ ᱜᱮ ᱟᱸᱡᱚᱢᱚᱜ ᱠᱟᱱᱟ ᱟᱹᱰᱤ ᱱᱟᱯᱟᱭ ᱜᱮ ᱟᱸᱡᱚᱢᱚᱜ ᱠᱟᱱᱟ ᱾ ᱚᱱᱟ ᱟᱫᱚ ᱟᱹᱞᱤᱧᱟᱜ ᱜᱮ ᱪᱮᱫ ᱞᱮᱠᱟ ᱵᱤᱱ ᱟᱸᱡᱚᱢ ᱧᱟᱢᱮᱜᱼᱟ?
ᱟᱵᱱᱟᱜ ᱦᱚᱸ ᱟᱹᱰᱤ ᱢᱚᱡᱽ ᱟᱡᱚᱢᱚᱜ ᱠᱟᱱᱟ ᱴᱷᱟᱢ ᱼ ᱴᱷᱟᱢ ᱜᱮ ᱟᱡᱚᱢᱚᱜ ᱠᱟᱱᱟ ᱾ ᱛᱚ ᱠᱟᱛᱷᱟ ᱾
ᱛᱟᱦᱞᱮ ᱪᱮᱫ ᱞᱮᱠᱟ ᱢᱮᱱᱟᱜ ᱟᱠᱟᱫ ᱵᱤᱱᱟ?
ᱦᱮᱸ ᱱᱟᱯᱟᱭ ᱜᱮ ᱢᱮᱱᱟᱜ ᱟᱠᱟᱫ ᱞᱤᱧᱟᱹ ᱮᱠᱷᱚᱱ ᱫᱚ, ᱯᱚᱨᱮ ᱛᱮ ᱦᱟᱸᱜ ᱪᱮᱫ ᱞᱮᱠᱟᱞᱤᱧ ᱛᱟᱦᱮᱱᱟ ᱚᱱᱟᱫᱚ ᱵᱟᱹᱞᱤᱧ ᱞᱟᱹᱭ ᱫᱟᱲᱮᱜ ᱠᱟᱱᱟ ᱾
ᱦᱳᱭ ᱦᱳᱭ ᱾
ᱟᱪᱪᱷᱟ, ᱛᱚ ᱟᱹᱵᱤᱱ ᱜᱮ ᱪᱮᱫ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱾ ᱱᱤᱛᱚᱜ ᱫᱚ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟ ᱟᱫᱚ ᱯᱚᱨᱮ ᱛᱮᱱᱟᱜ ᱪᱮᱫ ᱪᱤᱠᱟᱹᱜ ᱠᱟᱱᱟ ᱚᱱᱟ ᱫᱚ
ᱦᱮᱸ ᱦᱮᱸ ᱦᱮᱸ ᱦᱮᱸ᱾ ᱛᱟᱦᱞᱮ ᱜᱚᱝᱠᱮ ᱞᱤᱧ ᱞᱟᱹᱭ ᱮᱫᱟ ᱟᱹᱵᱤᱱ ᱥᱮᱫ ᱫᱚ ᱚᱱᱠᱟ ᱮᱸ ᱟᱵᱚ ᱥᱟᱶᱛᱟ ᱨᱮᱭᱟᱜ ᱯᱚᱨᱚᱵᱽ ᱠᱚ ᱪᱮᱫ ᱞᱮᱠᱟ ᱦᱩᱭᱩᱜᱼᱟ?
ᱦᱮᱸ ᱜᱚᱢᱠᱮ ᱥᱟᱶᱛᱟ ᱨᱮᱱᱟᱜ ᱯᱚᱨᱚᱵᱽ ᱵᱚᱞᱛᱮ ᱜᱮᱞᱮ ᱟᱹᱞᱤᱧ ᱥᱮᱫ ᱫᱚ ᱟᱹᱰᱤ ᱜᱮ ᱦᱩᱭᱩᱜ ᱜᱮᱭᱟ ᱟᱹᱰᱤ ᱱᱟᱯᱟᱭ ᱥᱟᱺᱦᱤᱡ ᱜᱮ ᱦᱮᱸ ᱾ ᱛᱟᱯᱚᱨᱮ ᱥᱟᱶᱛᱟ ᱨᱮᱱᱟᱜ ᱵᱚᱞᱛᱮ ᱜᱮᱞᱮ ᱡᱟᱦᱟᱸ ᱟᱵᱚᱣᱟᱜ ᱥᱟᱨᱟᱣᱟ ᱨᱮ ᱢᱮᱱᱟᱜ ᱛᱟᱵᱚᱱᱟ ᱵᱟᱦᱟ ᱢᱟᱜ ᱢᱚᱬᱮ ᱦᱮᱸ ᱛᱟᱯᱚᱨᱮ ᱛᱤᱨᱤᱥᱮ ᱡᱩᱱ ᱦᱩᱞ ᱢᱟᱦᱟ ᱡᱟᱦᱟᱸ ᱟᱵᱚᱣᱟᱜ ᱢᱤᱫᱴᱤᱡ ᱜᱚᱨᱚᱵᱽ ᱨᱮᱱᱟᱜ ᱫᱤᱱ ᱠᱟᱱᱟ ᱦᱩᱸ ᱵᱤᱫᱩ ᱪᱟᱸᱫᱟᱱ ᱯᱩᱡᱟᱹ ᱦᱮᱸ ᱚᱱᱟ ᱠᱚ ᱟᱹᱰᱤ ᱱᱚᱣᱟ ᱠᱚ ᱟᱹᱰᱤ ᱦᱩᱭᱩᱜ ᱟᱹᱰᱤ ᱨᱟᱹᱥᱠᱟᱹ ᱨᱚᱢᱚᱡᱽ ᱜᱮ ᱦᱩᱭᱩᱜ ᱜᱮᱭᱟ ᱦᱩᱸ ᱡᱟ. ᱥᱛᱤ ᱠᱟᱭᱛᱮ ᱱᱤᱭᱟ. ᱫᱷᱟᱣ ᱫᱚ ᱯᱚᱨᱚᱵᱽ ᱠᱚ ᱡᱟᱦᱟᱸ ᱵᱤᱫᱩ ᱪᱟᱸᱫᱟᱱ ᱵᱚᱸᱜᱟ ᱵᱩᱨᱩ ᱦᱩᱭᱩᱜ ᱛᱟᱞᱮᱭᱟ ᱟᱞᱮ ᱫᱤᱥᱚᱢ ᱨᱮ ᱩᱱᱠᱩ ᱟᱹᱰᱤ ᱞᱮᱠ ᱠᱟᱱ ᱦᱚᱲ ᱠᱚ ᱦᱤᱡᱩᱜᱼᱟ ᱡᱟ ᱵᱟᱭᱨᱮ ᱵᱟᱭᱨᱮ ᱫᱤᱥᱚᱢ ᱠᱷᱚᱱ ᱦᱮᱸ ᱡᱟᱦᱟᱸ ᱯᱚᱨᱚᱵᱽ ᱮᱱᱮᱡ ᱠᱚ ᱦᱩᱭᱩᱜᱼᱟ ᱡᱟᱦᱟᱸ ᱫᱚ ᱢᱟᱨᱟᱝ ᱢᱟᱨᱟᱝ ᱥᱤᱨᱯᱷᱟᱹ ᱛᱟᱦᱮᱱᱟ ᱥᱟᱶᱛᱮ ᱠᱟᱨᱟᱢ ᱮᱱᱮᱡ ᱠᱚ ᱦᱮᱸ ᱠᱚ ᱛᱟᱦᱮᱱᱟ ᱡᱟᱦᱟᱸ ᱫᱚ ᱯᱟᱹᱴᱷᱩᱣᱟᱹ ᱠᱚ ᱢᱟᱪᱮᱛ ᱢᱟᱪᱮᱛᱟᱹᱱᱤ ᱠᱚ ᱱᱚᱰᱮ ᱵᱤᱫᱩ ᱪᱟᱸᱫᱟᱱ ᱯᱩᱡᱟᱹ ᱠᱚᱠᱚ ᱤᱫᱤ ᱵᱟᱲᱟ ᱠᱚᱣᱟ ᱦᱩᱸ
ᱦᱮᱸ
ᱟᱹᱰᱤ ᱦᱮᱸ ᱥᱟᱶᱛᱟ ᱨᱮᱱᱟᱜ ᱡᱟᱦᱟᱸ ᱟᱵᱚᱣᱟᱜ ᱥᱚᱢᱟᱡᱽ ᱨᱮᱱᱟᱜ ᱵᱤᱱᱛᱤ ᱵᱟᱠᱷᱮᱸ ᱵᱟᱠᱷᱮᱸᱲ ᱠᱚ ᱢᱮᱱᱟᱜᱼᱟ ᱢᱟᱨᱟᱝ ᱵᱤᱱᱛᱤ ᱪᱷᱟᱹᱴᱭᱟᱹᱨ ᱵᱤᱱᱛᱤ ᱠᱚ ᱱᱚᱣᱟ ᱠᱚ ᱱᱚᱰᱮ ᱠᱷᱚᱱ ᱞᱟᱹᱭ ᱟᱸᱡᱚᱢᱟ ᱵᱚᱱᱟ ᱦᱮᱸ
ᱦᱳᱭ ᱦᱳᱭ ᱦᱳᱭ
ᱛᱟᱦᱚᱞᱮ ᱜᱚᱝᱠᱮ ᱟᱵᱤᱱᱟᱜ ᱚᱱᱛᱮ ᱫᱚ ᱫᱟᱸᱥᱟᱭ ᱪᱮᱫ ᱞᱮᱠᱟ ᱠᱚ ᱢᱟᱱᱟᱣᱟ ᱥᱮ ᱵᱟᱝᱠᱚ ᱢᱟᱱᱟᱣᱟ
ᱦᱮᱸ ᱜᱚᱝᱠᱮ ᱫᱟᱸᱥᱟᱭ ᱫᱚᱠᱚ ᱢᱟᱱᱟᱣ ᱜᱮᱭᱟ ᱟᱞᱮ ᱫᱤᱥᱚᱢ ᱥᱮᱫ ᱫᱚᱧ ᱧᱮᱞ ᱵᱟᱲᱟᱭᱮᱫ ᱠᱚᱣᱟ ᱱᱮᱛᱟᱨ ᱫᱚ ᱟᱥᱛᱮ ᱟᱥᱛᱮ ᱪᱟᱵᱟᱜ ᱠᱟᱱ ᱛᱟᱵᱚᱱᱟ ᱥᱮ ᱢᱩ ᱢᱩᱪᱟᱹᱫᱚᱜ ᱠᱟᱱ ᱛᱟᱵᱚᱱᱟ ᱟᱫᱚ ᱚᱱᱟᱜᱮ ᱟᱹᱰᱤ ᱟᱞᱮ ᱫᱤᱥᱚᱢ ᱟᱛᱩ ᱠᱚᱨᱮ ᱞᱤᱧ ᱯᱩᱲᱥᱤ ᱠᱚᱨᱮ ᱞᱤᱧ ᱧᱮᱞ ᱵᱟᱲᱟᱭᱮᱫ ᱠᱚᱣᱟ ᱡᱟᱦᱟᱸ ᱫᱚ ᱥᱮᱨᱮᱧ ᱠᱚ ᱮᱱᱮᱡ ᱠᱚ ᱵᱟᱝ ᱠᱚ ᱵᱟᱲᱟᱭ ᱛᱮ ᱵᱟᱝ ᱠᱚ ᱪᱟᱞᱟᱜ ᱜᱮᱭᱟ ᱫᱟᱸᱥᱟᱭ ᱦᱮᱸ
ᱦᱮᱸ ᱦᱮᱸ
ᱛᱚ ᱟᱹᱞᱤᱧᱟᱜ ᱟᱛᱳ ᱨᱮᱫᱚ ᱠᱚ ᱪᱟᱞᱟᱜ ᱜᱮᱭᱟ ᱦᱮᱸ
ᱦᱮᱸ
ᱦᱮᱸ ᱟᱹᱰᱤ ᱨᱟ. ᱥᱠᱟ. ᱨᱚᱢᱚᱡᱽ ᱜᱮ ᱵᱚᱸᱜᱟ ᱵᱩᱨᱩ ᱦᱚᱸ ᱠᱚ ᱵᱩᱡᱷᱟᱹᱣᱟ ᱡᱮ ᱥᱮᱨᱢᱟ ᱨᱮ ᱢᱤᱫ ᱫᱷᱟᱣ ᱫᱟᱸᱥᱟᱭ ᱵᱚᱱ ᱮᱱᱮᱡᱼᱟ᱾
ᱦᱮᱸ ᱦᱮᱸ ᱚᱱᱟ ᱥᱮᱨᱢᱟ ᱨᱮ ᱢᱤᱫ ᱫᱷᱟᱣ ᱜᱮ ᱦᱤᱡᱩᱜ ᱟᱥᱮ᱾
ᱦᱚᱭ ᱦᱚᱭ ᱦᱚᱭ
ᱟᱪᱪᱷᱟ ᱛᱟᱦᱚᱞᱮ ᱜᱚᱝᱠᱮ ᱪᱮᱫ ᱞᱮᱠᱟ ᱠᱚ ᱜᱩᱨᱩ ᱠᱚᱠᱚ ᱟᱬᱜᱚ ᱠᱚᱣᱟ ᱥᱮ ᱪᱮᱫ ᱠᱟ ᱯᱮ ᱮᱱᱮᱡ ᱥᱮᱨᱮᱧᱟ ᱠᱟᱹᱴᱤᱡ ᱚᱱᱟ ᱠᱚ ᱞᱟᱹᱭ ᱵᱤᱱ ᱥᱮ᱾
ᱜᱚᱢᱠᱮ ᱯᱳᱭᱞᱩ ᱛᱮᱫᱚ ᱯᱩᱭᱞᱳ ᱡᱟᱦᱟᱸᱟ ᱫᱤᱱ ᱫᱚ ᱱᱰᱟᱠᱟ ᱠᱟᱜ ᱟᱞᱮ ᱫᱩᱲᱩᱵ ᱡᱟᱣᱨᱟ ᱠᱟᱛᱮᱜ ᱡᱟᱦᱟᱸ ᱫᱚ ᱡᱟᱦᱟᱸ ᱫᱚ ᱟᱵᱚᱣᱟᱜ ᱥᱟᱯᱟᱵ ᱵᱷᱩᱣᱟᱹᱝ ᱠᱚ ᱦᱮᱸ᱾ ᱚᱱᱟ ᱡᱚᱢᱚᱨ ᱠᱚ ᱚᱱᱟ ᱠᱚ ᱥᱟᱡᱟᱣ ᱟᱞᱮ᱾ ᱦᱳᱭ ᱛᱟᱨᱯᱚᱨ ᱫᱚᱥ ᱫᱤᱱ ᱫᱚ ᱥᱮᱛᱟᱜ ᱥᱮᱛᱟᱜ ᱩᱢ ᱯᱷᱟᱨᱪᱟ ᱠᱟᱛᱮᱜ ᱩᱢ ᱱᱟᱭᱠᱮᱭᱟᱜ ᱚᱲᱟᱜ ᱞᱮ ᱡᱷᱚᱛᱚ ᱦᱚᱲ ᱟ ᱟᱹᱛᱩᱳ ᱦᱚᱲᱞᱮ ᱡᱟᱣᱨᱟᱜᱼᱟ᱾
ᱦᱮᱸ ᱦᱮᱸ᱾
ᱛᱟᱯᱚᱨᱮ ᱱᱟᱭᱠᱮ ᱫᱚ ᱱᱚᱰᱮ ᱜᱮᱡ ᱜᱩᱨᱤᱡᱟᱭ᱾ ᱟᱨ ᱡᱟᱦᱟᱸ ᱰᱟᱺᱜᱣᱟᱹ ᱠᱚᱲᱟ ᱠᱚ ᱛᱟᱦᱮᱱᱟᱞᱮ ᱟᱞᱮ ᱫᱚᱞᱮ ᱮᱱᱮᱡᱟ᱾
ᱦᱮᱸ᱾
ᱟᱨ ᱱᱚᱣᱟ ᱮᱱᱮᱡ ᱮᱱᱮᱡ ᱮᱱᱮᱡ ᱟᱞᱮ ᱥᱮᱨᱮᱧ ᱟᱞᱮ ᱱᱚᱣᱟ ᱮᱱᱮᱡ ᱥᱮᱨᱮᱧ ᱛᱮᱜᱮ ᱵᱚᱸᱜᱟ ᱵᱩᱨᱩᱳ ᱠᱚᱫᱚ ᱠᱚ ᱟᱲᱜᱚ ᱦᱤᱡᱩᱜ ᱛᱟᱞᱮᱭᱟ᱾
ᱦᱮᱸ᱾
ᱟᱫᱚ ᱩᱱᱠᱩ ᱴᱷᱮᱱ ᱜᱮ ᱢᱤᱫ ᱵᱟᱨ ᱛᱮᱞᱟ ᱞᱮ ᱫᱚᱦᱚᱭᱟ? ᱦᱮᱸ ᱱᱟᱭᱛᱮ ᱱᱟᱯᱟᱭ ᱛᱮ ᱡᱮᱢᱚᱱ ᱫᱮᱥ ᱫᱤᱥᱚᱢ ᱞᱮ ᱫᱟᱲᱟᱭᱟ ᱡᱮᱢᱚᱱ ᱠᱮᱴᱮᱡ ᱛᱤ ᱠᱮᱴᱮᱡ ᱡᱟᱸᱜᱟ ᱞᱮ ᱨᱩᱭᱟᱹᱲ ᱦᱤᱡᱩᱜ ᱢᱟ ᱦᱳᱭ᱾
ᱦᱳᱭ ᱦᱳᱭ ᱦᱳᱭ᱾
ᱱᱚᱝᱠᱟᱱᱟᱜ ᱠᱩᱠᱞᱤ ᱠᱚᱞᱮ ᱫᱚᱦᱚᱭ ᱛᱮ ᱜᱚᱸᱥᱟᱭ ᱠᱚ ᱥᱤᱢᱟᱹᱱ ᱠᱟᱛᱜ ᱡᱟᱦᱟᱸ ᱟᱵᱚᱣᱟᱜ ᱮᱜᱚ ᱛᱳ ᱦᱚᱸᱠᱚ ᱦᱚᱲ ᱠᱚᱨᱮᱱ ᱠᱚ ᱛᱟᱦᱮᱱᱟ ᱱᱩᱠᱩ ᱥᱟᱱᱟᱢ ᱠᱚᱛᱮᱜ ᱜᱮ ᱜᱚᱴ ᱡᱚᱦᱟᱨ ᱠᱟᱛᱮᱫ ᱛᱟᱯᱚᱨᱮ ᱩᱱ ᱦᱤᱞᱳᱜ ᱫᱚ ᱟᱞᱮ ᱫᱚ ᱟᱛᱳ ᱨᱮᱜᱮᱞᱮ ᱮᱱᱮᱡ ᱢᱩᱪᱟᱹᱫᱟ᱾ ᱦᱩᱸ ᱦᱮᱸ᱾ ᱛᱚᱨᱮ ᱟᱹᱛᱩᱳ ᱟᱛᱳ ᱯᱲᱥᱤ ᱠᱚᱨᱮ ᱡᱟᱦᱟᱸ ᱥᱩᱨ ᱥᱩᱯᱩᱨ ᱯᱩᱲᱥᱤ ᱠᱚᱨᱮ ᱞᱮ ᱪᱟᱞᱟᱜᱼᱟ ᱮᱱᱮᱡ ᱟᱞᱮ᱾ ᱦᱩᱸ, ᱛᱟᱯᱚᱨᱮ ᱱᱚᱝᱠᱟᱜᱮ ᱢᱩᱪᱟᱹᱫ ᱫᱤᱱ ᱨᱮᱦᱚᱸ ᱱᱚᱝᱠᱟ ᱰᱟᱦᱟᱨ ᱰᱟᱦᱟᱨ ᱛᱮᱨᱮ ᱥᱮᱨᱮᱧ ᱟᱹᱜᱩᱭᱟ ᱡᱟᱦᱟᱸ ᱫᱚ ᱟ ᱟᱵᱚᱣᱟᱜ ᱥᱮᱨᱮᱧ ᱢᱮᱱᱟᱜ ᱛᱟᱵᱚᱱᱟ ᱦᱮᱸ᱾
ᱦᱮᱸ᱾
ᱜᱩᱨᱩ ᱵᱟᱭ ᱥᱮᱨᱮᱧ, ᱚᱱᱟᱞᱮ ᱥᱮᱨᱮᱧ ᱟᱹᱜᱩᱭᱟ ᱨᱟᱥᱛᱟ ᱠᱷᱚᱱ ᱛᱚ ᱦᱚᱲ ᱞᱟᱭᱤᱱ ᱞᱟᱭᱤᱱ ᱛᱮ᱾ ᱱᱟᱭᱠᱮ ᱟᱜ ᱚᱲᱟᱜ ᱫᱷᱟᱹᱵᱤᱡ ᱟᱨ ᱱᱟᱭᱠᱮ ᱚᱲᱟᱜ ᱦᱮᱡ ᱠᱟᱛᱮ ᱨᱮᱦᱚᱸ, ᱮᱱᱮᱡᱟ ᱟᱞᱮ᱾
ᱦᱩᱸ, ᱟᱪᱪᱷᱟ ᱜᱚᱝᱠᱮ ᱱᱮᱛᱟᱨ ᱞᱤᱧ ᱧᱮᱞᱮᱫᱟ ᱡᱮ ᱱᱮᱛᱟᱨ ᱫᱚ ᱚᱱᱟ ᱦ ᱛᱚᱜ ᱠᱚᱨᱮᱱᱟᱜ ᱵᱷᱩᱣᱟᱹᱝ ᱠᱚᱫᱚ ᱩᱱᱟᱹᱜ ᱫᱚ ᱵᱟᱭ ᱧᱮᱞᱚᱜ ᱠᱟᱱᱟ, ᱢᱟᱱᱮ ᱱᱮᱛᱟᱨ ᱫᱚ ᱮ ᱚᱱᱟ ᱴᱷᱤᱞᱤ ᱠᱚᱨᱮᱱᱟᱜ ᱵᱷᱩᱣᱟᱹ ᱦᱚᱸᱠᱚ ᱵᱮᱱᱟᱣ ᱮᱫᱟ᱾ ᱦᱮᱸᱥᱮ᱾
ᱦᱳᱭ ᱦᱳᱭ ᱦᱳᱭ ᱦᱳᱭ᱾
ᱟᱫᱚ ᱚᱱᱟ ᱦᱳᱭ ᱡᱟᱦᱟᱸ ᱦᱚᱛᱚᱜ ᱨᱮᱭᱟᱜ ᱵᱷᱩᱣᱟᱹᱝ ᱡᱟᱦᱟᱸ ᱞᱮᱠᱟ ᱥᱟᱲᱤᱭᱟ ᱚᱱᱠᱟ ᱫᱚ ᱴᱷᱤᱞᱤ ᱨᱮᱭᱟᱜ ᱫᱚ ᱵᱟᱭ ᱥᱟᱲᱮᱭᱟ᱾
ᱵᱟᱝ ᱵᱟᱝ ᱜᱚᱝᱠᱮ ᱡᱟᱦᱟ ᱦᱚᱛᱚᱜ ᱨᱮᱭᱟᱜ ᱢᱚᱡᱽ ᱜᱮ ᱥᱟᱲᱮᱜᱼᱟ ᱟᱨ ᱟᱹᱰᱤ ᱥᱟᱺᱜᱤᱧ ᱦᱚᱸ ᱟᱸᱡᱚᱢᱚᱜ ᱜᱮᱭᱟ᱾ ᱦᱩᱸ, ᱡᱮ ᱚᱱᱟ ᱟᱛᱳ ᱨᱮ ᱫᱟᱸᱥᱟᱭ ᱠᱚᱠᱚ ᱮᱱᱮᱡ ᱠᱟᱱᱟ ᱵᱩᱡᱽ ᱧᱟᱢᱚᱜ ᱜᱮᱭᱟ᱾
ᱦᱮᱸ᱾
ᱱᱮᱛᱟᱨ ᱫᱚᱠᱚ ᱧᱮᱞᱚᱜ ᱠᱟᱱᱟ ᱟᱫᱚ ᱱᱮᱛᱟᱨ ᱫᱚ ᱡᱩᱜᱽ ᱠᱚ ᱯᱟᱞᱴᱟᱜ ᱠᱟᱱ ᱛᱟᱵᱚᱱᱟ ᱥᱮ ᱾
ᱦᱳᱭ,
ᱦᱚᱲ ᱠᱚ ᱪᱮᱫ ᱮᱫᱟ ᱡᱮ ᱴᱷᱤᱞᱤ ᱨᱮᱱᱟᱜ ᱵᱮᱱᱟᱣ ᱠᱟᱛᱮᱜ, ᱥᱟᱲᱮ ᱠᱟᱱᱟ ᱟᱹᱰᱤ ᱡᱩᱛ ᱜᱮ ᱦᱮᱸ
ᱦᱮᱸ ᱢᱮᱱᱠᱷᱟᱱ ᱢᱮᱱᱠᱷᱟᱱ ᱜᱚᱢᱠᱮ ᱴᱷᱤᱞᱤ ᱨᱮᱭᱟᱜ ᱵᱷᱩᱣᱟᱹᱝ ᱫᱚ ᱩᱱᱟᱹᱜ ᱡᱩᱛ ᱥᱟᱺᱦᱤᱡ ᱵᱟᱭ ᱥᱟᱲᱮᱭᱟ ᱡᱟᱦᱟᱸᱞᱮᱠᱟ ᱵᱷᱩᱣᱟᱹᱝ ᱥᱟᱲᱮᱭᱟ ᱾ ᱟᱫᱚ ᱱᱮᱛᱟᱨ ᱫᱚ ᱧᱮᱞᱚᱜ ᱠᱟᱱᱟ ᱚᱱᱠᱟᱱ ᱡᱮᱞᱮᱧ ᱦᱚᱛᱚᱫ ᱠᱚᱫᱚ ᱵᱟᱠᱚ ᱨᱚᱦᱚᱭ ᱮᱫᱟ ᱾ ᱦᱮᱸᱥᱮ ᱟᱫᱚ ᱚᱱᱟ ᱠᱚ ᱵᱟᱝ, ᱠᱷᱟ ᱫᱚ ᱵᱟᱠᱚ ᱵᱟᱭ ᱧᱟᱢᱚᱜ ᱠᱟᱱᱟ ᱥᱮ, ᱟᱫᱚ ᱚᱱᱟ ᱠᱷᱟᱹᱛᱤᱨ ᱜᱮ ᱚᱱᱟ ᱴᱷᱤᱞᱤ ᱠᱚᱨᱮᱱᱟᱜ ᱵᱚᱝᱜᱟ ᱠᱚ ᱵᱮᱱᱟᱣ ᱮᱫᱟ ᱟᱨ ᱯᱟᱹᱦᱤᱞ ᱫᱚ ᱪᱟᱞ ᱠᱚᱨᱮ ᱚᱝᱠᱟ, ᱡᱮᱞᱮᱧ ᱦᱚᱛᱚᱛ ᱠᱚᱠᱚ ᱨᱚᱦᱚᱭ ᱵᱟᱲᱟᱭᱮᱫ ᱛᱟᱦᱮᱸ ᱪᱟᱥᱮᱫ ᱛᱟᱦᱮᱸ ᱠᱚ ᱦᱩᱸ, ᱟᱨ ᱱᱮᱛᱟᱨ ᱫᱚ ᱩᱱᱟᱹᱜ ᱫᱚ ᱵᱟᱠᱚ ᱪᱟᱥ ᱮᱫᱟ ᱥᱮ ᱚᱱᱟ ᱦᱚᱛᱚᱫ ᱠᱚ ᱫᱚ
ᱦᱮᱸ ᱱᱮᱛᱟᱨ ᱫᱚ ᱡᱩᱜᱽ ᱠᱚ ᱯᱟᱞᱴᱟᱜ ᱠᱟᱱᱟ ᱥᱮ ᱵᱟᱝ ᱠᱚ ᱨᱚᱦᱚᱭᱟ ᱱᱚᱣᱟ ᱫᱚ ᱾ ᱟᱹᱞᱤᱧ ᱦᱚᱞᱤᱧ ᱧᱮᱞ ᱵᱟᱲᱟᱟᱜ ᱜᱮᱭᱟ ᱡᱮ ᱞᱟᱦᱟ ᱫᱚ ᱡᱮ ᱪᱟᱞ ᱠᱚᱨᱮ ᱚᱲᱟᱜ ᱪᱟᱞ ᱠᱚᱨᱮ ᱚᱲᱟᱜ ᱚᱲᱟᱜ ᱮ ᱦᱚᱛᱚᱜ, ᱦᱮᱸ ᱱᱚᱝᱠᱟ ᱠᱚ ᱪᱟᱥ ᱠᱟᱜᱼᱟ ᱦᱮᱸ ᱡᱟᱦᱟᱸ ᱫᱚ, ᱡᱟᱦᱟᱸ ᱫᱚᱠᱚ ᱫᱚᱦᱚ ᱠᱟᱜ ᱜᱮᱭᱟ, ᱡᱟᱦᱟᱸ ᱫᱚ ᱠᱟᱹᱢᱤᱨᱮ ᱞᱟᱜᱟᱣ ᱞᱟᱹᱜᱤᱫ ᱾ ᱦᱮᱸ ᱡᱟᱦᱟᱸ ᱫᱚ ᱤᱛᱟᱹ ᱫᱚᱦᱚ ᱞᱟᱹᱜᱤᱫ ᱦᱳᱭ ᱾
ᱦᱳᱭ ᱦᱳᱭ,
ᱚᱛ ᱠᱚᱛᱮ ᱜᱮ ᱟᱛᱳ ᱨᱮ ᱦᱚᱦᱚ ᱠᱚᱠᱚ ᱵᱮᱱᱟᱣ ᱠᱮᱭᱟ ᱾
ᱦᱮᱸ ᱟᱢᱟ ᱱᱮᱛᱟᱨ ᱢᱟ ᱧᱮᱞᱚᱜ ᱠᱟᱱ ᱜᱚᱢᱠᱮ ᱱᱮᱛᱟᱨ ᱫᱚ ᱚᱱᱟ ᱫᱟᱸᱥᱟᱭ ᱮᱱᱮᱡ ᱠᱚᱠᱚ ᱵᱟᱹᱜᱤ ᱪᱟᱵᱟᱭᱮᱫᱟ ᱥᱮ ᱚᱱᱟ ᱟᱞᱮ ᱛᱮᱞᱤᱧ ᱧᱮᱞ ᱵᱟᱲᱟ ᱟᱠᱟᱜᱼᱟ ᱡᱮ ᱯᱨᱟᱭ ᱟᱛᱳ ᱠᱚᱨᱮ ᱱᱮᱛᱟᱨ ᱫᱚᱠᱚ ᱵᱟᱹᱜᱤ ᱪᱟᱵᱟ ᱟᱠᱟᱜᱼᱟ᱾
ᱦᱳᱭ ᱦᱳᱭ ᱦᱳᱭ,
ᱢᱟᱱᱮ ᱚᱱᱠᱟ ᱠᱟᱛᱮᱜ ᱜᱮ ᱟᱵᱚᱣᱟᱜ ᱚᱱᱟ ᱥᱟᱶᱛᱟ ᱥᱚᱢᱟᱡᱽ ᱨᱮᱱᱟᱜ ᱢᱤᱫᱴᱟᱝ ᱚᱱᱟ ᱡᱟᱦᱟᱸ ᱫᱟᱸᱥᱟᱭ ᱮᱱᱮᱡ ᱢᱮᱱᱟᱜ ᱛᱟᱵᱚᱱᱟ, ᱚᱱᱟ ᱠᱚᱫᱚ ᱟᱫ ᱪᱟᱵᱟᱜ ᱠᱟᱱᱟ ᱚᱱᱠᱟ ᱢᱟᱱᱮ ᱚᱱᱟ ᱠᱚᱫᱚ ᱟᱵᱚᱜᱮ ᱫᱚᱦᱚ ᱤᱫᱤ ᱤ ᱞᱟᱜᱟᱣ ᱵᱚᱱᱟ ᱥᱮ ᱥᱟᱶᱛᱟ ᱨᱮ ᱥᱮᱨᱣᱟ ᱠᱟᱱᱟ ᱵᱚ ᱟᱹᱵᱤᱱ ᱥᱮ ᱚᱱᱠᱟ ᱵᱤᱱ ᱧᱮᱞ ᱵᱟᱲᱟ ᱟᱠᱟᱜᱼᱟ ᱥᱮ ᱵᱟᱝ?
ᱟᱹᱞᱤᱧ ᱥᱮᱫ ᱦᱚᱸ ᱜᱚᱝᱠᱮ ᱞᱤᱧ ᱧᱮᱞ ᱵᱟᱲᱟ ᱟᱠᱟᱫ ᱜᱮᱭᱟ ᱡᱟᱦᱟᱸ ᱫᱚ ᱟᱵᱚᱣᱟᱜ ᱥᱟᱦᱟ ᱨᱟ ᱴᱟᱥ ᱟᱭ ᱡᱟᱦᱟᱸ ᱫᱚ ᱥᱮᱨᱢᱟ ᱨᱮ ᱢᱤᱫ ᱫᱷᱟᱣ ᱵᱚᱱ ᱮᱱᱮᱡᱟ, ᱚᱱᱟ ᱠᱚᱦᱚᱸ ᱵᱟᱝᱠᱚ ᱮᱱᱮᱡ ᱡᱚᱝ ᱠᱟᱱᱟ ᱾ ᱦᱮᱸ ᱟᱫᱚ ᱟᱹᱰᱤ ᱟᱹᱰᱤ ᱡᱟᱭᱜᱟ ᱨᱮ ᱧᱮᱞ ᱦᱩᱭ ᱠᱟᱱᱟ ᱡᱮ ᱦᱟᱯᱲᱟᱢ ᱠᱚ ᱮᱸᱻ ᱥᱮᱨᱮᱧ ᱠᱚ ᱵᱟᱠᱚ ᱪᱮᱫ ᱦᱚᱴᱚ ᱠᱟᱜ ᱠᱚᱣᱟ ᱥᱮ ᱟᱠᱚᱣᱟᱜ ᱦᱟᱯᱲᱟᱢ ᱠᱚᱴᱷᱮᱱ ᱵᱟᱠᱚ ᱠᱩᱠᱞᱤ ᱵᱟᱠᱚ ᱫᱚᱦᱚ ᱫᱚᱦᱚ ᱠᱟᱫᱟ ᱾ ᱥᱮᱨᱮᱧ ᱥᱮᱬᱟ ᱠᱚᱨᱮᱱᱟᱜ ᱟᱫᱚ ᱚᱱᱟ ᱠᱷᱟᱹᱛᱤᱨ ᱜᱮ ᱟᱹᱰᱤ ᱟᱛᱚ ᱯᱩᱲᱥᱤ ᱠᱚᱨᱮ ᱥᱮᱨᱮᱧ ᱠᱚ ᱵᱟᱝ ᱠᱚ ᱵᱟᱲᱟᱭ ᱛᱮ, ᱮᱱᱮᱡ ᱥᱮᱨᱮᱧ ᱠᱚ ᱠᱚ ᱫᱟᱸᱥᱟᱭ ᱮᱱᱮᱡ ᱠᱚ ᱵᱟᱝ ᱠᱚ ᱩᱰᱩᱠᱚᱜ ᱠᱟᱱᱟ ᱾
ᱦᱳᱭ,
ᱦᱩᱸ,
ᱟᱫᱚ ᱚᱱᱟ ᱠᱚᱫᱚ ᱦᱟᱯᱲᱟᱢ ᱠᱚ ᱟᱹᱭᱩᱨ ᱦᱩᱭᱩᱜᱼᱟ ᱥᱮ, ᱦᱟᱯᱲᱟᱢ ᱠᱚ ᱵᱟᱝ ᱠᱚ ᱟᱹᱭᱩᱨ ᱞᱮᱠᱷᱟᱡ ᱡᱩᱣᱟᱹᱱ ᱠᱚ ᱪᱤᱠᱟᱹ ᱞᱮᱠᱟᱛᱮᱠᱚ ᱪᱮᱫᱟ ᱾
ᱦᱳᱭ ᱦᱳᱭ ᱦᱳᱭ, ᱚᱱᱟ ᱪᱮᱫ ᱫᱚ ᱮᱠᱟᱞ ᱜᱮ ᱞᱟᱹᱠᱛᱤ ᱠᱟᱱᱟ᱾ ᱟᱵᱚᱣᱟᱜ ᱥᱮᱣᱨᱟ ᱨᱮᱱᱟᱜ ᱡᱮᱦᱮᱛᱩ, ᱠᱟᱱ ᱜᱮᱭᱟ ᱡᱟᱦᱟᱸ ᱫᱚ ᱥᱮᱨᱢᱟ ᱨᱮ ᱢᱤᱫ ᱢᱟᱦᱟ ᱵᱚᱱ ᱮᱱᱮᱡᱼᱟ ᱦᱟᱸ,
ᱦᱳᱭ ᱦᱳᱭ᱾
ᱛᱟᱦᱟᱞᱮ ᱜᱚᱝᱠᱮ ᱚᱱᱟ ᱢᱟᱛᱚ ᱦᱩᱭᱱᱟ ᱫᱟᱸᱥᱟᱭ ᱮᱱᱮᱡ᱾ ᱢᱮᱱᱠᱷᱟᱱ ᱟᱫᱚ ᱵᱟᱦᱟ ᱯᱚᱨᱚᱵᱽ ᱩᱸ ᱵᱟᱦᱟ ᱵᱚᱸᱜᱟ ᱥᱮ ᱚ ᱢᱟᱜ ᱢᱚᱬᱮ ᱡᱟᱦᱟᱸ ᱠᱚ ᱞᱟᱹᱭᱫᱟ, ᱚᱱᱟ ᱫᱚ ᱚᱠᱟᱞᱮᱠᱟ ᱠᱚ ᱢᱟᱱᱟᱣᱟ?
ᱦᱮᱸ ᱜᱚᱝᱠᱮ ᱟᱞᱮ ᱥᱮᱫ ᱫᱚ ᱵᱟᱦᱟ ᱢᱟᱜ ᱢᱚᱬᱮ ᱫᱚ ᱟᱹᱰᱤ ᱡᱟᱹᱥ ᱪᱤᱠᱚᱭ ᱛᱮᱜᱮ ᱦᱩᱭᱩᱜᱼᱟ ᱟᱹᱛᱳ ᱟᱹᱛᱳ ᱜᱮ ᱦᱩᱭᱩᱜᱼᱟ᱾
ᱚ᱾
ᱟᱨ ᱥᱮᱨᱢᱟ ᱨᱮ ᱯᱮ ᱫᱟᱦᱟ ᱢᱟᱜ ᱢᱚᱬᱮ ᱦᱩᱭᱩᱜ ᱛᱟᱞᱮᱭᱟ ᱟᱨ ᱯᱮ ᱫᱟᱦᱟ ᱵᱟᱦᱟ ᱦᱩᱭᱩᱜ ᱛᱟᱞᱮᱭᱟ ᱡᱟᱦᱟᱸ ᱫᱚ ᱯᱳᱭᱞᱳ ᱥᱮᱨᱢᱟ ᱨᱮ ᱡᱚᱠᱷᱚᱱ ᱞᱮ ᱢᱟᱜ ᱢᱚᱬᱮᱜᱼᱟ ᱛᱚᱠᱷᱚᱱ ᱫᱚ ᱥᱟᱱᱟᱢ ᱯᱮᱲᱟ ᱠᱚᱜᱮ ᱞᱟᱹᱭ ᱦᱩᱭᱩᱜᱼᱟ ᱥᱮ ᱞᱟᱹᱭ ᱟᱠᱚᱣᱟ ᱠᱚ ᱦᱮᱸ᱾ ᱟᱞᱮ ᱫᱤᱥᱚᱢ ᱠᱚᱨᱮᱜ ᱫᱚ ᱦᱮᱸ, ᱯᱳᱭᱞᱳ ᱥᱮᱨᱢᱟ ᱨᱮᱫᱚ ᱦᱩᱸ, ᱟᱹᱰᱤ ᱨᱟᱹᱥᱠᱟᱹ ᱨᱚᱢᱚᱡᱽ ᱜᱮ ᱦᱩᱭᱩᱜ ᱛᱟᱞᱮᱭᱟ᱾
ᱚ᱾
ᱩᱱᱥᱟ ᱯᱳᱭᱞᱳ ᱡᱟᱦᱟᱸ ᱩᱢ ᱢᱟᱦᱟ ᱫᱚ ᱩᱢ ᱯᱷᱟᱨᱪᱟᱜ ᱩᱢ ᱯᱷᱟᱨᱪᱟᱜ ᱟᱠᱚ ᱦᱮᱸ᱾
ᱦᱩᱸ᱾
ᱱᱟᱭᱠᱮ ᱚᱲᱟᱜ ᱛᱮᱠᱚ ᱪᱟᱞᱟᱜᱼᱟ ᱚᱸᱰᱮ ᱨᱩᱢ ᱰᱟᱠᱟᱣ ᱠᱟᱛᱮᱫ ᱵᱚᱸᱜᱟ ᱵᱩᱨᱩ ᱠᱚ ᱟᱠᱚᱣᱟᱜ ᱥᱟᱯᱟᱵ ᱠᱚᱠᱚ ᱧᱮᱞ ᱛᱟᱠᱚᱣᱟ᱾ ᱵᱚᱸᱜᱟ ᱵᱩᱨᱩ ᱠᱚᱠᱚ ᱠᱚᱣᱟ ᱵᱳᱜᱮ ᱵᱟᱹᱲᱤᱡ, ᱟᱨᱚ ᱮ ᱦᱮᱞᱚᱜ ᱡᱮᱢᱚᱱ ᱮᱸᱻ ᱦᱟᱡᱩᱜ ᱵᱟᱝ ᱫᱚ ᱦᱩᱸ᱾
ᱦᱩᱸ᱾
ᱞᱚᱜᱚᱱ ᱧᱚᱜ ᱠᱚ ᱦᱤᱡᱩᱜ ᱢᱟ᱾ ᱚᱱᱟ ᱠᱚ ᱞᱟᱹᱭ ᱴᱚ ᱠᱟᱛᱮᱫ ᱜᱚᱸᱥᱟᱭ ᱠᱚᱫᱚ ᱠᱚ ᱥᱤᱢᱟᱹᱱᱚᱜᱼᱟ ᱦᱩᱸ᱾
ᱚ ᱦᱮᱸ᱾
ᱱᱚᱝᱠᱟᱜᱮ ᱥᱟᱹᱨᱫᱤ ᱢᱟᱦᱟ ᱦᱤᱞᱳᱜ ᱦᱚᱸ ᱱᱚᱝᱠᱟ ᱜᱮ ᱜᱚᱸᱥᱟᱭ ᱠᱚᱠᱚ ᱥᱮᱨᱮᱧ ᱴᱟᱢᱟᱠ ᱨᱩ ᱮᱱᱮᱡ ᱛᱮᱠᱚ ᱟᱬᱜᱚ ᱠᱚᱣᱟ᱾ ᱜᱚᱸᱥᱟᱭ ᱠᱚᱠᱚ ᱦᱤᱡᱩᱜᱼᱟ ᱟᱲᱜᱚᱱᱟ᱾ ᱱᱚᱝᱠᱟ ᱟᱠᱚᱣᱟᱜ ᱥᱟᱯᱟᱵ ᱠᱚ ᱯᱳᱭᱞᱳ ᱠᱚ ᱥᱟᱵ ᱛᱟᱠᱚᱣᱟ, ᱦᱩᱸ᱾ ᱛᱟᱯᱚᱨᱮ ᱟᱹᱰᱤ ᱨᱟᱹᱥᱠᱟᱹ ᱨᱚᱢᱚᱡᱽ ᱮᱱᱮᱡ ᱦᱩᱭᱩᱜᱼᱟ ᱱᱚᱸᱰᱮ ᱜᱮ᱾ ᱛᱟᱯᱚᱨᱮ ᱢᱮᱨᱚᱢ ᱢᱟᱜ ᱠᱚ ᱦᱩᱭᱩᱜ ᱛᱟᱞᱮᱭᱟ ᱦᱩᱸ, ᱦᱩᱸ᱾ ᱛᱟᱯᱚᱨᱮ ᱵᱟᱥᱠᱮ ᱫᱤᱱ ᱦᱤᱞᱳᱜ ᱫᱚ ᱟᱫᱚ ᱟᱹᱰᱤ ᱨᱟᱹᱥᱠᱟᱹ ᱞᱮᱠᱟᱱ ᱫᱤᱱ ᱜᱮ ᱠᱟᱱᱟ᱾ ᱮ ᱚᱲᱟᱜ ᱚᱲᱟᱜ ᱡᱟᱞᱮ ᱦᱩᱭᱩᱜᱼᱟ ᱛᱟᱯᱚᱨᱮ ᱯᱳᱭᱞᱳ ᱫᱚ ᱞᱚᱴᱟ ᱫᱟᱜ ᱚᱲᱟᱜ ᱚᱲᱟᱜ ᱠᱚ ᱟᱹᱜᱩᱭᱟ ᱧᱮᱞᱟ ᱠᱚ ᱦᱮᱸ᱾
ᱦᱳᱭ
ᱥᱮᱨᱢᱟ ᱫᱟᱜ ᱡᱟᱹᱲᱤ ᱦᱤᱡᱩᱜᱼᱟ ᱥᱮ ᱵᱟᱝ, ᱦᱩᱸ᱾
ᱦᱩᱸ ᱛᱟᱦᱚᱞᱮ, ᱢᱟ ᱢᱟᱜ ᱢᱚᱬᱮ ᱠᱚᱫᱚ ᱟᱹᱰᱤ ᱨᱟᱹᱥᱠᱟᱹ ᱥᱟᱺᱦᱤᱡ ᱯᱮ ᱢᱟᱱᱟᱣᱟ ᱵᱟᱝ?
ᱦᱳᱭ ᱦᱳᱭ ᱦᱳᱭ ᱢᱟᱜ ᱢᱚᱬᱮ ᱫᱚ ᱟᱹᱰᱤ ᱨᱟᱹᱥᱠᱟᱹ ᱥᱟᱹᱦᱤᱡ ᱜᱮ ᱦᱩᱭᱩᱜ ᱛᱟᱞᱮᱭᱟ, ᱦᱩᱸ᱾
ᱦᱩᱸ᱾
ᱩᱸ᱾
ᱛᱟᱦᱞᱮ ᱜᱚᱝᱠᱮ ᱱᱚᱜᱼᱚᱝᱠᱟ ᱛᱷᱟᱞᱮ ᱢᱟᱜ ᱢᱚᱬᱮ ᱫᱚ ᱟᱹᱰᱤ, ᱮᱸ ᱨᱚᱢᱚᱡᱽ ᱟᱛᱮ ᱨᱟᱹᱥᱠᱟᱹ ᱟᱛᱮ ᱯᱮ ᱢᱟᱱᱟᱣ ᱜᱮᱭᱟ ᱵᱟ?
ᱦᱮᱸ ᱜᱚᱝᱠᱮ ᱛᱟᱦᱚᱞᱮ ᱟᱯᱮ ᱥᱮᱫ ᱫᱚ ᱢᱟᱜ ᱢᱚᱬᱮ ᱠᱚ-ᱫᱚ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱢᱟᱜ ᱢᱚᱬᱮ ᱨᱮ ᱢᱟᱜ ᱢᱚᱬᱮ ᱨᱮ ᱱᱚᱝᱠᱟ ᱵᱚᱸᱜᱟ ᱵᱩᱨᱩ ᱠᱚ ᱨᱟᱹᱥᱠᱟᱹ ᱠᱚ ᱮᱢ ᱞᱟᱹᱜᱤᱫ ᱥᱮ ᱢᱤᱫ ᱫᱷᱟᱣ ᱫᱮᱵᱟ ᱥᱮᱵᱟ ᱞᱟᱹᱜᱤᱫ ᱚᱱᱠᱟᱱᱟᱜ ᱾
ᱦᱚᱭ ᱦᱚᱭ ᱾
ᱚᱱᱟ ᱵᱟᱦᱟ ᱫᱚ ᱚᱱᱠᱟ ᱫᱚ ᱡᱩᱛ ᱥᱟᱸᱦᱤᱡ ᱫᱚ ᱵᱟᱹᱱᱩᱜ-ᱟ ᱥᱩᱫᱷᱩ ᱵᱚᱸᱜᱟ ᱵᱩᱨᱩ ᱫᱮᱵᱟ ᱥᱮᱵᱟ ᱞᱟᱹᱜᱤᱫ ᱾ ᱵᱟᱝᱠᱷᱟᱱ ᱢᱟᱜ ᱢᱚᱬᱮ ᱫᱚ ᱢᱟᱜ ᱢᱚᱬᱮ ᱨᱮᱫᱚ ᱢᱮᱨᱚᱢ ᱠᱚᱞᱮ ᱵᱚᱸᱜᱟ ᱟᱠᱚᱣᱟ ᱾
ᱦᱳᱭ ᱦᱳ